ᱦᱮᱞᱳ ᱦᱮᱸ ᱦᱮᱸ ᱡᱚᱦᱟᱨ ᱜᱮ,
ᱜᱚᱝᱠᱮ ᱨᱚᱲᱴᱟᱜ ᱨᱚᱲ ᱠᱚ ᱟᱸᱡᱚᱢᱚᱜ ᱠᱟᱱᱟ ᱛᱚ᱾
ᱦᱮᱸ ᱟᱸᱡᱚᱢᱚᱜ ᱠᱟᱱ ᱜᱮᱭᱟ᱾
ᱫᱤᱭᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱦᱚᱜ ᱚᱭ ᱚᱱᱛᱮ ᱰᱟᱹᱦᱤ ᱥᱮᱫ ᱥᱮᱱ ᱦᱩᱭ ᱞᱮᱱᱟ, ᱦᱮᱸ ᱥᱮ ᱟᱫᱚ ᱠᱷᱮᱞ ᱵᱟᱲᱟ ᱦᱩᱭ ᱞᱮᱱᱟ, ᱟᱫᱚ ᱦᱮᱡ ᱦᱩᱭ ᱟᱠᱟᱱᱟ ᱱᱤᱛᱚᱜ ᱱᱟ᱾ ᱦᱳᱭ ᱟᱫᱚ ᱦᱚᱲᱢᱚ ᱨᱮᱱᱟᱜ ᱪᱚᱨᱪᱟ ᱱᱟᱯᱟᱭᱟ ᱛᱚ᱾ ᱟᱱᱟ ᱠᱷᱟᱹᱛᱤᱨ ᱠᱷᱮᱞ ᱠᱚ ᱥᱮᱱ ᱦᱩᱭ ᱞᱮᱱᱟ᱾ ᱛᱚ ᱟᱵᱤᱱ ᱫᱚ ᱜᱚᱝᱠᱮ?
ᱟᱹᱞᱤᱧ ᱫᱚ ᱫᱩᱲᱩᱵ ᱠᱟᱱᱟᱞᱤᱧ᱾ ᱚᱸᱰᱮ ᱵᱟᱭᱨᱮ ᱨᱮᱜᱮ
ᱚᱸᱻ ᱵᱟᱭᱨᱮ ᱵᱟ
ᱦᱳᱭ
ᱛᱟᱦᱞᱮ ᱚᱠᱟᱞᱮ ᱞᱮᱠᱟ ᱢᱮᱱᱟᱜ ᱵᱤᱱᱟ?
ᱟᱹᱞᱤᱧ ᱫᱚ ᱵᱮᱥ ᱜᱮ ᱟᱹᱵᱤᱱ ᱜᱮ ᱪᱮᱫᱠᱟ ᱢᱮᱱᱟᱜ ᱵᱤᱱᱟ?
ᱦᱮᱸ ᱟᱹᱞᱤᱧ ᱦᱚᱸᱜ ᱚᱭ ᱵᱮᱥ ᱜᱮ ᱢᱮᱱᱟᱜ ᱞᱤᱧᱟ᱾
ᱚ ᱟᱪᱪᱷᱟ᱾
ᱮ ᱚᱲᱟᱜ ᱦᱚᱲ ᱠᱚ?
ᱦᱮᱸ ᱚᱲᱟᱜ ᱦᱚᱲ ᱠᱚᱦᱚ ᱵᱮᱥ ᱜᱮ᱾
ᱟᱪᱪᱷᱟ ᱾ ᱛᱟᱦᱚᱞᱮ ᱪᱮᱫ ᱢᱟ ᱞᱮᱵᱤᱱ? ᱢᱟ ᱞᱟᱹᱭ ᱵᱤᱱ ᱜᱚᱝᱠᱮ?
ᱞᱟᱹᱭ ᱫᱟᱞᱤᱧ ᱛᱟᱞᱦᱮ ᱠᱟᱹᱢᱤ ᱠᱚᱫᱚ ᱪᱮᱫ ᱠᱚ ᱠᱟᱹᱢᱤ ᱵᱟᱲᱟ ᱦᱳᱭᱳᱜ ᱠᱟᱱᱟ?
ᱮᱸᱻ ᱠᱟᱹᱢᱤ ᱠᱚᱫᱚ ᱵᱚᱞᱛᱮ ᱜᱮᱞᱮ ᱱᱚᱜᱼᱚᱭ ᱱᱮᱛᱟᱨ ᱫᱚ ᱪᱟᱥ ᱫᱤᱱ ᱛᱚ ᱾
ᱟᱫᱚ ᱱᱚᱜᱼᱚᱭ ᱵᱟᱹᱫᱽ ᱠᱚ ᱥᱮᱱ ᱦᱩᱭᱩᱜ ᱠᱟᱱᱟ ᱦᱮᱸ ᱥᱮ ᱟᱫᱚ ᱚᱱᱟ ᱥᱤᱭᱚᱜ ᱦᱳᱭ ᱠᱟᱱᱟ ᱟᱫᱚ ᱫᱟᱜᱼᱼ ᱩᱱᱟᱹᱜ ᱵᱟᱭ ᱡᱟᱲᱤᱭᱮᱫᱟ ᱩᱱᱟᱹᱜ ᱵᱷᱟᱜᱤ ᱡᱩᱛ ᱛᱚ ᱟᱫᱚ ᱤᱱᱟᱹ ᱠᱷᱟᱛᱤᱨᱼᱼ ᱥᱤ ᱦᱚᱸ ᱵᱟᱝ ᱦᱩᱭ ᱠᱟᱱᱟ ᱢᱤᱫᱵᱟᱨ ᱫᱚ ᱥᱤ ᱦᱳᱭ ᱠᱟᱱᱟ ᱟᱨ ᱚᱱᱠᱟᱜ ᱜᱮ ᱵᱟᱠᱤ ᱢᱮᱱᱟᱜᱼᱟ ᱟᱫᱚ ᱚᱱᱟᱜᱮ ᱪᱟ ᱦᱳᱭᱳᱜ ᱠᱟᱱᱟ ᱵᱟᱹᱫᱽ ᱥᱮᱫ ᱾ ᱟᱨ ᱱᱚᱣᱟ ᱠᱚᱨᱮ ᱱᱚᱣᱟ ᱵᱚᱨᱥᱟ ᱨᱮ ᱦᱩᱲᱩ ᱠᱚ ᱪᱟᱥᱮᱫᱼᱟ ᱠᱚᱢ ᱵᱮᱥᱤ ᱦᱮᱸᱥᱮ ᱾
ᱛᱚ ᱟᱯᱮᱥᱮᱫ ᱟᱯᱮᱥᱮᱱ ᱫᱚ ᱪᱮᱫ ᱠᱚᱯᱮ ᱪᱤᱠᱟᱹ ᱵᱟᱲᱟᱭᱮᱫᱟ ᱛᱚᱵᱮ?
ᱟᱞᱮ ᱦᱚᱸ ᱱᱚᱜᱼᱚᱭ ᱪᱟᱥ ᱠᱚᱜᱮᱞᱮ ᱪᱟᱥ ᱵᱟᱲᱟᱭᱮᱫᱟ ᱱᱤᱛᱚᱜ ᱫᱟᱜ ᱡᱟᱹᱲᱤ ᱡᱟ ᱟᱠᱟᱞ ᱱᱤᱛᱚᱜ ᱯᱟᱲᱟᱣ ᱟᱠᱟᱱᱟ ᱫᱟᱜ ᱦᱚᱸ ᱵᱟᱭ ᱫᱟᱜ ᱟᱵᱚᱱ ᱠᱟᱱᱟ ᱾
ᱦᱳᱭ ᱦᱳᱭ ᱾
ᱚᱱᱟ ᱠᱷᱟᱹᱛᱤᱨ ᱢᱟ ᱨᱚᱦᱚᱭ ᱫᱚ ᱨᱚᱦᱚᱭ ᱵᱟᱲᱟ ᱦᱩᱭᱩᱜ ᱠᱟᱱᱟ ᱴᱩᱠ ᱴᱟᱠ ᱾ ᱠᱚᱢ ᱠᱚᱢᱛᱮ ᱞᱟᱦᱟ ᱤᱫᱤ ᱦᱩᱭᱩᱜ ᱠᱟᱱᱟ ᱾
ᱚ ᱛᱟᱦᱚᱞᱮ ᱟᱯᱮ ᱫᱚ ᱵᱤᱨ ᱫᱤᱥᱚᱢ ᱥᱮ ᱵᱤᱞᱟᱹᱛ ᱫᱤᱥᱚᱢ?
ᱟᱞᱮ ᱫᱚ ᱦᱩᱭᱩᱜ ᱠᱟᱱᱟ ᱵᱤᱞᱟᱹᱛ ᱫᱤᱥᱚᱢ ᱢᱟᱱᱮ ᱵᱤᱨ ᱵᱤᱨ ᱫᱚ ᱢᱮᱱᱟᱜᱼᱟ ᱠᱟᱹᱡᱽ ᱥᱟᱺᱜᱤᱧ ᱨᱮ ᱪᱟᱨ ᱠᱤᱞᱳᱢᱤᱴᱟᱨ ᱞᱮᱠᱟ ᱦᱩᱭᱩᱜᱼᱟ ᱦᱮᱸᱥᱮ ᱾ ᱟᱫᱚ ᱟᱠᱮ ᱱᱚᱣᱟ ᱫᱷᱟᱨᱮ ᱫᱚᱠᱚ ᱱᱟᱢᱟᱞ ᱜᱮᱭᱟ ᱾
ᱚ ᱾
ᱱᱟᱢᱟᱞ ᱢᱟᱱᱮ ᱪᱮᱫ ᱠᱟᱹᱧ ᱞᱟᱹᱭᱟ ᱢᱟᱹᱡᱷᱟᱹᱨᱤ ᱾ ᱛᱟᱞᱟ ᱢᱟᱞᱟ ᱨᱮ ᱢᱟᱱᱮ ᱵᱤᱨ ᱠᱚᱫᱚ ᱵᱟᱹᱱᱩᱜᱼᱟ ᱱᱚᱸᱰᱮ ᱫᱚ? ᱠᱷᱮᱛ ᱠᱚᱜᱮ ᱫᱟ ᱡᱟᱹᱥᱛᱤ ᱢᱮᱱᱟᱜᱼᱟ ᱚᱱᱠᱟ ᱛᱚ ᱟᱯᱮ ᱫᱚ?
ᱟᱞᱮ ᱫᱚ ᱵᱤᱨ ᱫᱤᱥᱚᱢ ᱠᱟᱱᱟᱞᱮ ᱵᱤᱨ ᱠᱚᱫᱚ ᱚᱲᱟᱜ ᱥᱩᱨ ᱥᱩᱨ ᱛᱮᱜᱮ ᱢᱮᱱᱟᱜ ᱛᱟᱞᱮᱭᱟ ᱵᱤᱨ ᱠᱚ ᱾
ᱟᱪᱪᱷᱟ ᱾ ᱛᱟᱦᱞᱮ
ᱦᱮᱸ ᱟᱞᱮ ᱠᱷᱮᱞ ᱵᱟᱲᱟ ᱦᱩᱭᱩᱜ ᱜᱮᱭᱟ ᱟᱫᱚ ᱱᱚᱣᱟ ᱵᱚᱞ ᱤᱭᱟᱹᱣ ᱠᱟᱱ ᱛᱟᱞᱮᱭᱟ ᱯᱟᱢᱪᱟᱨ ᱠᱟᱱᱟ ᱛᱟᱦᱚᱞᱮ ᱟᱞᱮ ᱫᱚ ᱦᱳᱥᱴᱮᱞ ᱠᱚᱨᱮᱜᱮᱞᱮ ᱛᱟᱦᱮᱱ ᱜᱮᱭᱟ ᱟᱨᱠᱤ ᱛᱟᱦᱚᱞᱮ ᱟᱫᱚ ᱜᱤᱫᱽᱨᱟᱹ ᱠᱚᱠᱚ ᱪᱟᱞᱟᱣ ᱟᱠᱟᱱ ᱛᱟᱞᱮᱭᱟ ᱚᱲᱟᱜ ᱥᱮᱫ ᱛᱟᱞᱮ ᱟᱫᱚ ᱚᱱᱟ ᱠᱷᱟᱹᱛᱤᱨ ᱛᱮ ᱠᱷᱮᱞ ᱠᱚᱦᱚᱸ ᱱᱤᱛᱚᱜ ᱫᱚ ᱵᱚᱱᱫᱚ ᱟᱠᱟᱱᱟ ᱾
ᱟᱪᱪᱷᱟ ᱾ ᱵᱷᱟᱜ ᱜᱮ ᱚᱱᱟ ᱥᱟᱨᱤᱨ ᱪᱚᱨᱪᱟ ᱫᱚ ᱵᱷᱟᱜᱮ ᱟᱥᱮ ᱦᱚᱲᱢᱚ ᱯᱚᱠᱠᱷᱮ ᱾ ᱛᱟᱦᱚᱞᱮ ᱟᱯᱮᱥᱮᱱ ᱫᱚ ᱛᱤᱱ ᱫᱷᱟᱣ ᱦᱩᱲᱩ ᱯᱮ ᱪᱟᱥᱼᱟ ᱜᱚᱝᱠᱮ?
ᱟᱞᱮ ᱥᱮᱫ ᱫᱚ ᱢᱤᱫ ᱫᱷᱟᱣ ᱜᱮ ᱾ ᱟᱯᱮ ᱥᱮᱫ ᱫᱚ?
ᱮᱸ ᱟᱞᱮ ᱥᱮᱱᱢᱟ ᱵᱟᱨ ᱪᱷᱚᱴ ᱦᱩᱭᱩᱜᱼᱟ ᱦᱩᱲᱩ ᱫᱚ ᱾
ᱚ ᱟᱯᱮᱜᱮ ᱵᱷᱟᱞᱮ ᱢᱟᱱᱮ ᱫᱟᱜ ᱠᱚ ᱫᱟᱜ ᱟᱞᱮ ᱥᱮᱫ ᱫᱚ ᱫᱟᱜ ᱩᱱᱟᱹᱜ ᱮᱠᱴᱟ ᱠᱷᱩᱵ ᱮᱠᱴᱟ ᱫᱚ ᱵᱟᱹᱱᱩᱜᱼᱟ ᱟᱨᱠᱤ ᱵᱩᱨᱩ ᱫᱤᱥᱚᱢ ᱦᱚᱲ ᱛᱚ ᱢᱟᱱᱮ ᱢᱟᱱᱮ ᱪᱮᱛᱟᱱ ᱪᱮᱛᱟᱱ ᱛᱮ ᱠᱷᱮᱛ ᱢᱮᱱᱟᱜ ᱛᱟᱞᱮᱭᱟ ᱟᱞᱮᱭᱟᱜ ᱫᱚ ᱟᱨᱠᱤ ᱾
ᱟᱪᱪᱷᱟ ᱚᱻ ᱾ ᱤᱱᱟᱹ ᱛᱤᱱᱟᱹᱜ ᱫᱟᱜ ᱟᱬᱜᱚᱱᱟ ᱫᱟᱜ ᱮ ᱡᱟᱹᱲᱤᱭ ᱡᱚᱛᱚ ᱟᱬᱜᱚ ᱪᱟᱵᱟᱜᱼᱟ ᱵᱟᱝ ᱚᱱᱠᱟ ᱵᱮᱯᱟᱨ
ᱦᱚᱸ ᱾ ᱟᱞᱮ ᱫᱚ ᱱᱚᱜᱼᱚᱭ ᱵᱚᱨᱥᱟ ᱠᱟᱞ ᱱᱤᱭᱟᱹᱴᱟᱜ ᱥᱤᱡᱤᱱ ᱜᱮᱞᱮ ᱪᱟᱥ ᱜᱮᱭᱟ ᱾
ᱚᱻ ᱾
ᱵᱟᱠᱷᱟᱱ ᱮᱢᱱᱤ ᱤᱭᱟᱹ ᱨᱮᱫᱚ ᱵᱟᱝ ᱪᱟᱥ
ᱛᱟᱦᱚᱞᱮ ᱥᱮᱞᱚ ᱠᱚᱫᱚ ᱵᱟᱹᱱᱩᱜ ᱛᱟᱯᱮᱭᱟ ᱥᱮ ᱪᱮᱫ?
ᱵᱟᱝ ᱵᱟᱝ ᱥᱮᱞᱚ ᱠᱚᱫᱚ ᱵᱟᱠᱚ ᱮᱢ ᱟᱠᱟᱫ ᱞᱮᱭᱟ ᱟᱞᱮ ᱫᱚ᱾
ᱟᱻ
ᱢᱟᱱᱮ ᱟᱯᱮ ᱵᱟᱠᱚ ᱮᱢ ᱠᱟᱜ ᱯᱮ ᱨᱮ ᱱᱤᱡᱮᱛᱮ ᱵᱟᱯᱮ ᱠᱚᱨᱟᱣ ᱫᱟ ᱡᱟᱦᱟᱸᱭ ᱠᱚᱣᱟᱜ ᱢᱮᱱᱟᱜ ᱛᱟᱠᱚᱣᱟ ᱚᱱᱠᱟ᱾
ᱵᱟ ᱵᱟᱝ ᱟᱞᱮ ᱫᱚ ᱵᱟᱞᱮ ᱠᱚᱨᱟᱣ ᱠᱟᱫᱟ᱾ ᱟᱨ ᱮᱢᱱᱤ ᱠᱩᱧ ᱠᱚᱦᱚᱸ ᱢᱮᱱᱟᱜᱼᱟ᱾ ᱟᱫᱚ ᱚᱱᱟ ᱠᱚᱛᱮ ᱫᱚ ᱢᱟᱱᱮ ᱡᱟᱦᱟᱸ ᱱᱤᱭᱟᱹ ᱵᱟᱨ ᱪᱟᱥ ᱦᱩᱭᱩᱜ ᱠᱟᱱᱟ ᱪᱟᱥ ᱨᱟᱠᱟᱵ ᱡᱟᱦᱟᱸ ᱵᱟᱨ ᱫᱷᱟᱣ ᱪᱟᱥ ᱱᱟᱜ ᱩᱱ ᱥᱚᱢᱚᱭ ᱫᱚ ᱟᱞᱮ ᱦᱚᱸ ᱛᱩᱨᱢᱩᱡᱽ ᱠᱚᱞᱮ ᱪᱟᱥ ᱜᱮᱭᱟ ᱛᱩᱨᱢᱩ ᱠᱚᱸᱰᱦᱟ ᱠᱚ ᱟᱞᱮ ᱦᱮᱸ ᱦᱮᱸ᱾ ᱦᱮᱸ ᱚᱱᱟ ᱠᱩᱧ ᱨᱮᱱᱟᱜ ᱫᱟᱜ ᱛᱮ ᱦᱮᱸ᱾
ᱚ ᱛᱟᱦᱞᱮ ᱠᱩᱧ ᱨᱮᱱᱟᱜ ᱫᱟᱜ ᱫᱚ ᱪᱮᱫ ᱛᱮᱯᱮ ᱨᱟᱠᱟᱵᱟ ᱚᱱᱟ ᱢᱚᱴᱚᱨ ᱥᱮ ᱪᱮᱫ?
ᱦᱮᱸ ᱦᱮᱸ ᱚᱱᱟ ᱢᱮᱥᱤᱱ ᱡᱟᱦᱟᱸ ᱢᱮᱱᱟᱜ ᱫᱚ ᱦᱳᱭ ᱚᱱᱟ ᱢᱮᱥᱤᱱ ᱛᱮᱜᱮ ᱟᱨᱠᱤ᱾
ᱚ ᱵᱷᱟᱜᱤ ᱛᱚ ᱟᱨ ᱠᱩᱧ ᱨᱮᱱᱟᱜ ᱫᱟᱜ ᱛᱮᱦᱚᱸ ᱛᱤᱱ ᱫᱤᱱᱮᱢ ᱨᱚᱦᱚᱭᱟ ᱦᱮᱸᱥᱮ? ᱚᱱᱟ ᱦᱚᱸ ᱟᱸᱡᱮᱫ ᱪᱟᱵᱟᱜ ᱥᱮ, ᱥᱮ ᱡᱷᱚᱨᱚᱱᱚᱜ ᱜᱮᱭᱟ ᱠᱩᱧ ᱨᱮᱱᱟᱜ ᱫᱟᱜ?
ᱠᱩᱧ ᱨᱮᱱᱟᱜ ᱫᱟᱜ ᱫᱚ ᱡᱷᱚᱨᱚᱱ ᱫᱚ ᱡᱷᱚᱨᱚᱱᱚᱜᱼᱟ᱾ ᱢᱟᱱᱮ ᱤᱭᱟᱹ ᱠᱤᱪᱷᱩ ᱵᱟᱝ ᱨᱮᱦᱚᱸ ᱢᱟᱱᱮ ᱯᱨᱚᱛᱤᱫᱤᱱ ᱫᱚ ᱟᱨᱮᱡ ᱫᱚ ᱵᱟᱝ ᱞᱟᱜᱟᱜᱼᱟ ᱢᱟᱱᱮ ᱢᱤᱫ ᱫᱤᱱ ᱠᱤᱢᱵᱟ ᱵᱟᱨ ᱫᱤᱱ ᱤᱭᱟᱹ ᱞᱮᱠᱷᱟᱱ ᱟᱨᱮᱡ ᱞᱮᱠᱷᱟᱱ ᱠᱩᱧ ᱫᱚ ᱚᱴᱳᱢᱮᱴᱤᱠ ᱫᱟᱜ ᱫᱚ ᱥᱟᱨᱥᱟ ᱪᱟᱞᱟᱜᱼᱟ᱾
ᱦᱳᱭ ᱦᱳᱭ ᱦᱳᱭ ᱛᱟᱦᱚᱞᱮ ᱮᱸᱰᱮᱠᱷᱟᱱ ᱟᱨᱚ ᱵᱷᱟᱜᱮ ᱛᱚ᱾
ᱦᱮᱸ ᱦᱮᱸ ᱦᱮᱸ ᱢᱟᱱᱮ ᱚᱱᱟ ᱠᱩᱧ ᱫᱟᱜ ᱛᱮᱜᱮ ᱛᱩᱨᱢᱩᱡᱽ ᱠᱚᱫᱚᱞᱮ ᱛᱟᱥ ᱜᱮᱭᱟ᱾
ᱚ-ᱚ᱾
ᱠᱩᱧ ᱟᱨ ᱚᱱᱟ ᱥᱟᱶᱛᱮ ᱚᱱᱟ ᱥᱩᱨ ᱨᱮᱜᱮ ᱤᱭᱟᱹ ᱦᱚᱸ ᱢᱮᱱᱟᱜᱼᱟ ᱯᱩᱠᱷᱨᱤ᱾ ᱛᱟᱦᱚᱞᱮ ᱠᱩᱸᱧ ᱨᱮᱱᱟᱜ ᱫᱟᱜ ᱠᱚ ᱟᱸᱡᱮᱫ ᱢᱟᱸᱡᱮᱫ ᱞᱮᱱᱠᱷᱟᱱ ᱛᱟᱦᱚᱞᱮ
ᱦᱳᱭ ᱦᱳᱭ ᱚ ᱛᱟᱦᱚᱞᱮ ᱚᱱᱟ ᱛᱩᱨᱢᱩᱡᱽ ᱟᱨ ᱚᱱᱟ ᱠᱚ ᱠᱚᱸᱰᱦᱟ ᱠᱚᱯᱮ ᱪᱟᱥ ᱵᱟᱲᱟᱭ ᱜᱮᱭᱟ ᱟᱨ ᱡᱟᱦᱟᱱᱟᱜ ᱥᱚᱵᱽᱡᱤ ᱠᱚᱫᱚ?
ᱥᱚᱵᱽᱡᱤ ᱠᱚ ᱵᱚᱞᱛᱮ ᱫᱚ ᱟᱞᱮ ᱫᱚ ᱱᱚᱛᱮ ᱫᱚ ᱟᱞᱩ ᱠᱚ ᱥᱚᱵᱽᱡᱤ ᱵᱚᱞᱛᱮ ᱟᱞᱩ ᱛᱟᱯᱚᱨᱮ ᱟᱹᱞᱩ ᱜᱮ ᱵᱮᱥᱤ ᱠᱚ ᱪᱟᱥᱟ ᱟᱞᱮ ᱥᱮᱫ ᱫᱚ ᱢᱟᱱᱮ ᱚᱱᱠᱟ ᱤᱭᱟᱹ ᱫᱤᱠ ᱫᱤᱭᱮ ᱫᱚ ᱟᱞᱩ ᱛᱩᱨᱢᱩᱡᱽ ᱠᱚᱱᱰᱷᱟ ᱚᱱᱟ ᱠᱚᱜᱮ ᱵᱮᱥᱤᱨ ᱵᱷᱟᱜ ᱫᱚ ᱟᱫᱚ ᱮᱢᱱᱤ ᱡᱚᱢ ᱞᱟᱹᱜᱤᱫ ᱫᱚ ᱡᱟᱦᱟᱱᱟᱜ ᱟᱲᱟᱜ ᱥᱟᱠᱟᱢ ᱠᱚ ᱚᱱᱟ ᱠᱚᱢᱟ ᱢᱮᱱᱟᱜ ᱜᱮ ᱾
ᱟᱪᱪᱷᱟ ᱵᱷᱟᱜᱤ
ᱟᱯᱮ ᱫᱚ ᱛᱟᱞᱦᱮ ᱪᱮᱫ ᱠᱚᱯᱮ ᱪᱟᱥ ᱜᱮᱭᱟ ᱢᱟᱱᱮ ᱩᱛᱩ ᱫᱤᱠ ᱫᱤᱭᱮ ᱫᱚ
ᱩᱛᱩ ᱫᱤᱠ ᱫᱤᱭᱮ ᱫᱚ ᱵᱚᱞᱛᱮ ᱜᱮᱞᱮ ᱚᱱᱛᱮ ᱦᱩᱭᱩᱜ ᱠᱟᱱ ᱛᱟᱢᱟ ᱟᱞᱩ ᱟᱨ ᱠᱚᱱᱰᱷᱟ ᱦᱚᱞᱟ ᱢᱟᱫᱷᱮᱨ ᱠᱚᱱᱰᱷᱟ ᱮᱢ ᱦᱩᱭ ᱠᱟᱱᱟ ᱦᱮᱸ ᱥᱮ
ᱦᱩᱸ
ᱠᱚᱱᱰᱷᱟ ᱟᱨ ᱦᱚᱛᱚᱫ ᱟᱨ ᱡᱷᱤᱸᱜᱟᱹ ᱮᱢ ᱦᱩᱭ ᱠᱟᱱᱟ ᱦᱮᱸ ᱦᱮᱸ ᱥᱮ ᱟᱨ ᱡᱚᱱᱰᱨᱟ ᱞᱮ ᱮᱢ ᱠᱟᱫᱟ ᱟᱨ ᱡᱚᱱᱰᱨᱟ ᱦᱚᱸ ᱢᱟᱱᱮ ᱦᱳᱭ ᱪᱮᱫ ᱤᱧ ᱞᱟᱹᱭᱟ ᱚᱱᱟ ᱦᱚᱸ ᱥᱟᱨᱵᱷᱤᱥ ᱫᱚᱨᱠᱟᱨ ᱠᱟᱱ ᱜᱮᱭᱟ ᱢᱟᱱᱮ ᱵᱚᱨᱥᱟ ᱮᱢ ᱠᱟᱫᱟ ᱛᱚ ᱫᱟᱜ ᱮ ᱧᱟᱢ ᱟᱠᱟᱫᱟ ᱟᱨ ᱫᱟᱜ ᱩᱰᱩᱝ ᱡᱟᱭᱜᱟ ᱵᱟᱭ ᱧᱟᱢ ᱟᱠᱟᱫᱟ ᱟᱫᱚ ᱦᱟᱞᱠᱟ ᱜᱮᱠᱚ ᱨᱚᱝᱜᱚ ᱨᱚᱝᱜᱚ ᱴᱟᱭᱤᱯ ᱧᱮᱞᱚᱜ ᱠᱟᱱᱟ ᱛᱚ ᱦᱟᱨᱟ ᱫᱚ ᱦᱟᱨᱟᱜ ᱠᱟᱱᱟ ᱾
ᱟᱫᱚ ᱚᱱᱟ ᱜᱮ
ᱟᱪᱪᱷᱟ
ᱠᱚᱭ ᱨᱟᱱ ᱮᱢ ᱦᱩᱭᱩᱜ-ᱟ ᱾
ᱦᱩᱸ ᱦᱩᱸ ᱦᱩᱸ᱾ ᱟᱨ ᱡᱟᱦᱟᱸ ᱟᱯᱮ ᱟᱞᱩ ᱠᱚ ᱚᱱᱟ ᱠᱚᱯᱮ ᱪᱟᱥ ᱠᱟᱫᱟ ᱚᱱᱮ ᱤᱭᱟᱹ ᱦᱚᱛᱚᱫ ᱠᱚ ᱚᱱᱟ ᱠᱚᱫᱚ ᱢᱟᱱᱮ, ᱟᱯᱮᱫᱚ ᱚᱲᱟᱜ ᱨᱮ ᱡᱚᱢ ᱞᱟᱹᱜᱤᱫ ᱥᱮ ᱢᱟᱱᱮ ᱟᱠᱷᱨᱤᱧ ᱟᱹᱠᱷᱨᱤᱧ ᱯᱮ ᱟᱠᱷᱨᱤᱧ ᱜᱮᱭᱟ?
ᱦᱮᱸ,
ᱡᱟᱦᱟᱸ ᱚᱱᱟ ᱠᱚᱸᱰᱷᱟ ᱠᱚᱯᱮ ᱪᱟᱥ ᱟᱠᱟᱫᱟ ᱴᱚᱦᱚᱱᱰᱟ ᱦᱚᱛᱚᱫ ᱠᱚ ᱦᱮᱸᱥᱮ ᱚᱱᱟ ᱠᱚᱫᱚ ᱟᱯᱮ ᱡᱚᱢ ᱞᱟᱹᱜᱤᱫ? ᱪᱚᱢ ᱵᱟᱠᱷᱨᱟ ᱥᱮ ᱟᱠᱷᱨᱤᱧ ᱦᱚᱸᱯᱮ ᱟᱠᱷᱨᱤᱧ ᱜᱮᱭᱟ?
ᱦᱳᱭ ᱡᱚᱢ ᱦᱚᱸ, ᱚᱠᱚᱭ ᱟᱹᱠᱷᱨᱤᱧ ᱦᱚᱸ ᱟᱹᱠᱷᱨᱤᱧ ᱦᱩᱭᱩᱜᱼᱟ ᱦᱮᱸ ᱥᱮ᱾ ᱚᱱᱟ ᱠᱷᱟᱹᱛᱤᱨ ᱜᱮ ᱫᱚ ᱪᱟᱥ ᱫᱚ ᱦᱩᱭ ᱟᱠᱟᱱᱟ᱾ ᱟᱫᱚ ᱧᱮᱞ ᱫᱚ ᱛᱤᱱᱟᱹᱜ, ᱡᱚᱜ ᱠᱟᱱᱟ ᱥᱮ ᱵᱟᱝ ᱡᱚᱜ ᱠᱟᱱᱟ ᱚᱱᱠᱟ ᱢᱟᱛᱚ ᱟᱹᱠᱷᱨᱤᱧ ᱦᱩᱭᱩᱜᱼᱟ ᱵᱟᱝᱠᱷᱟᱱ ᱫᱚ ᱟᱹᱠᱷᱨᱤᱧ ᱵᱟᱝ ᱜᱟᱱᱚᱜᱼᱟ ᱥᱮ,
ᱦᱳᱭ ᱦᱳᱭ ᱠᱟᱛᱷᱟ ᱢᱟ ᱴᱷᱤᱠ ᱜᱮᱭᱟ
ᱦᱮᱸ᱾
ᱛᱟᱞᱦᱮ ᱟᱯᱮ ᱫᱚ ᱥᱮᱸᱫᱽᱨᱟ ᱠᱚᱫᱚ ᱯᱮ ᱪᱟᱞᱟᱜ ᱜᱮᱭᱟ ᱥᱮ ᱵᱟᱝ?
ᱦᱮᱸ, ᱥᱮᱸᱫᱽᱨᱟ ᱠᱚᱫᱚ ᱥᱮᱱ ᱵᱟᱲᱟ ᱦᱳᱭᱳᱜ ᱜᱮᱭᱟ ᱛᱚ᱾
ᱚᱸ ᱟᱪᱪᱷᱟ ᱢᱟᱱᱮ ᱥᱩᱠᱨᱤ ᱠᱚ ᱢᱮᱱᱟᱜ ᱠᱚᱣᱟ ᱥᱮ ᱵᱟᱝ ᱟᱯᱮ ᱥᱮᱫ ᱫᱚ?
ᱥᱩᱠᱨᱤ ᱠᱚᱫᱚ ᱟᱫᱚ ᱟᱹᱞᱤᱧᱫᱚ ᱞᱟᱦᱟᱛᱮ ᱦᱳᱥᱴᱮᱞ ᱞᱤᱧ ᱛᱟᱦᱮᱸ ᱠᱚᱜᱼᱟ ᱟᱫᱚ ᱵᱟᱹᱞᱤᱧ ᱪᱟᱞᱟᱣ ᱵᱟᱲᱟ ᱟᱠᱟᱱᱟ ᱟᱫᱚ ᱟᱞᱮᱨᱮᱱ, ᱟᱛᱩ ᱨᱮᱱ ᱠᱚᱲᱟ ᱠᱚ ᱢᱮᱱᱟᱜ ᱠᱚᱣᱟ,
ᱩᱱᱠᱩ ᱠᱚ ᱥᱮᱱ, ᱥᱮᱱ ᱠᱟᱱᱟ ᱠᱚ ᱟᱫᱚ ᱟᱞᱤᱧ ᱦᱚᱸᱜᱼᱚᱭ ᱛᱚ ᱱᱤᱭᱟᱹ ᱪᱷᱚᱴ ᱟᱫᱚ ᱩᱰᱩᱝ ᱠᱟᱱᱟ ᱞᱤᱧ ᱟᱫᱚ ᱥᱮᱱ ᱦᱩᱭᱩᱜ-ᱟ ᱥᱮᱸᱫᱽᱨᱟ ᱠᱚ,
ᱟᱪᱪᱷᱟ ᱟᱪᱪᱷᱟ᱾
ᱜᱩᱰᱩ ᱥᱮᱸᱫᱽᱨᱟ ᱠᱚ ᱛᱯᱚᱨᱮ ᱥᱟᱨᱜᱟ ᱠᱚ ᱛᱟᱯᱚᱨᱮ ᱨᱩᱱᱰᱟᱹ ᱠᱚ᱾ ᱟᱨ ᱛᱳᱭᱳ ᱠᱚ ᱟᱨ ᱠᱷᱤᱠᱲᱤ ᱠᱚ ᱜᱚᱡᱽ ᱠᱚ ᱥᱮᱱ ᱦᱩᱭᱩᱜ ᱜᱮᱭᱟ ᱚᱱᱟ ᱱᱟᱹᱭ ᱠᱚᱨᱮ᱾ ᱟᱨ ᱵᱤᱨ ᱫᱚ ᱵᱟᱞᱮ ᱥᱮᱱ ᱟᱠᱟᱱᱟ ᱮᱠᱷᱚᱱ ᱦᱚᱸ᱾
ᱵᱤᱨ ᱫᱚ ᱠᱟᱹᱴᱤᱡ ᱥᱟᱺᱜᱤᱧ ᱧᱚᱜ ᱜᱮ ᱛᱟᱯᱮ ᱟᱯᱮ ᱫᱚᱢ
ᱦᱳᱭ ᱦᱳᱭ ᱥᱟᱺᱜᱤᱧ ᱜᱮᱭᱟ, ᱥᱮᱱ ᱫᱚ ᱦᱩᱭᱩᱜ ᱜᱮᱭᱟ ᱟᱫᱚ ᱚᱱᱠᱟ ᱫᱚ ᱵᱟᱝ ᱥᱮᱱ ᱦᱩᱭ ᱟᱠᱟᱱᱟ᱾ ᱛᱚ ᱟᱯᱮ ᱫᱚ ᱥᱮᱸᱫᱽᱨᱟ ᱠᱚ?
ᱟᱞᱮᱫᱚ ᱟᱞᱮᱫᱚ ᱚᱲᱟᱜ ᱥᱩᱨ ᱨᱮᱜᱮ ᱵᱤᱨ ᱠᱚᱫᱚ ᱢᱮᱱᱟᱜᱼᱟ ᱛᱟᱞᱮ ᱥᱮᱸᱫᱽᱨᱟ ᱠᱚᱨᱮᱱᱟᱜ ᱫᱚ ᱢᱟᱱᱮ ᱯᱨᱟᱭ, ᱠᱚ ᱪᱟᱞᱟᱜ ᱛᱟᱞᱮ ᱜᱮᱭᱟ᱾ ᱢᱟᱱᱮ ᱥᱚᱯᱛᱟᱦ ᱨᱮ ᱢᱚᱴᱟᱢᱩᱴᱤ ᱵᱟᱨ ᱫᱤᱱ ᱠᱤᱱᱵᱟ ᱯᱮ ᱫᱤᱱ ᱫᱚᱞᱮ ᱪᱟᱞᱟᱜ ᱜᱮᱭᱟ᱾
ᱟᱪᱪᱷᱟ᱾
ᱦᱩᱸ ᱟᱨ ᱱᱚᱝᱠᱟ ᱧᱟᱢ, ᱦᱮᱸ ᱧᱟᱢ ᱵᱚᱞᱛᱮ ᱫᱚ ᱟᱞᱮᱥᱮᱫ ᱫᱚ ᱥᱩᱠᱨᱤ ᱦᱚᱸ ᱫᱚᱢᱮ ᱜᱮ ᱢᱮᱱᱟᱜ ᱠᱚᱣᱟ ᱥᱩᱠᱨᱤ ᱠᱩᱞᱟᱹᱭ ᱛᱩᱭᱩ᱾ ᱩᱱᱠᱩ ᱫᱚ ᱫᱚᱢᱮ ᱜᱮ ᱢᱮᱱᱟᱜ ᱠᱚᱣᱟ᱾
ᱟᱪᱪᱷᱟ᱾
ᱛᱟᱞᱦᱮ ᱱᱤᱛᱚᱜ ᱢᱟ ᱵᱚᱨᱥᱟ ᱢᱟ ᱯᱟᱲᱟᱣᱮᱱ ᱛᱟᱞᱦᱮ ᱟᱯᱮ ᱫᱚ, ᱤᱭᱟᱹ ᱢᱟᱱᱮ ᱜᱷᱩᱜᱤ ᱠᱚᱫᱚ ᱯᱮ ᱛᱮᱭᱟᱨ ᱠᱟᱫᱟ ᱥᱮ ᱵᱟᱝ? ᱥᱮ ᱦᱟᱹᱠᱩ ᱫᱚ ᱢᱟᱱᱮ ᱪᱮ ᱪᱮᱠᱟ ᱠᱟᱛᱮ ᱯᱮ ᱥᱟᱵ ᱠᱚᱣᱟ ᱟᱯᱮ ᱫᱚ?
ᱜᱷᱩᱨᱤ ᱠᱚᱫᱚ ᱵᱟᱝ ᱛᱮᱭᱟᱨ ᱦᱩᱭ ᱟᱠᱟᱱᱟ ᱟᱫᱚ ᱦᱚᱸᱜ ᱚᱭ ᱦᱚᱞᱟ ᱢᱟᱫᱮᱨ ᱫᱟᱜ ᱠᱮᱫᱟ ᱥᱮ ᱠᱚᱭᱼᱼ ᱦᱟᱞᱠᱟ ᱜᱮ ᱦᱟᱞᱠᱟ ᱧᱚᱜ ᱡᱳᱨ ᱜᱮ ᱦᱮᱸ
ᱦᱮᱸ ᱦᱮᱸ ᱢᱟᱱᱮ ᱵᱚᱨᱥᱟ ᱛᱚ ᱥᱮᱴᱮᱨ ᱟᱠᱟᱱᱟ ᱢᱟᱱᱮ ᱚᱱᱟ ᱫᱚ ᱢᱟᱱᱮ ᱨᱮᱰᱤ ᱠᱟᱛᱮᱜ ᱫᱚᱦᱚ ᱠᱟᱜ ᱦᱩᱭᱩᱜᱼᱟ ᱢᱟᱱᱮ, ᱛᱤᱥ ᱫᱟᱜ ᱟᱠᱟᱞᱮ ᱟᱲᱜᱚ ᱜᱚᱫ ᱠᱟᱜ-ᱟ ᱴᱟᱴᱠᱟ ᱠᱷᱟᱡ ᱞᱟᱹᱭ ᱵᱟᱝᱟ᱾
ᱞᱮ ᱜᱮ ᱵᱟᱝ ᱵᱩᱡᱷᱟᱹᱜ ᱠᱟᱱ ᱫᱚ ᱜᱚᱝᱠᱮ᱾
ᱦᱮᱸ ᱠᱟᱛᱷᱟ ᱢᱟ ᱴᱷᱤᱠ ᱟᱫᱚ ᱢᱟᱱᱮ, ᱦᱤᱥᱟᱹᱵᱽ ᱨᱮᱫᱚ ᱵᱷᱚᱨᱥᱟ ᱜᱮ ᱠᱟᱱᱟ ᱢᱟᱱᱮ ᱛᱤᱥᱟᱸᱜ ᱠᱷᱟᱡ ᱴᱟᱴᱠᱟᱭ ᱫᱟᱜ ᱟᱵᱚᱱᱟ᱾
ᱦᱳᱭ ᱦᱳᱭ, ᱟᱫᱚ ᱚᱱᱠᱟ ᱜᱮ ᱟᱫᱚ ᱫᱷᱟᱨᱦᱟ ᱨᱮ ᱫᱟᱜ ᱯᱮᱨᱮᱡ ᱟᱠᱟᱱᱟ ᱛᱚ᱾ ᱟᱨ ᱫᱟᱜ ᱠᱚ ᱜᱩᱲ ᱜᱟᱹᱱ ᱟᱬᱜᱳᱚᱱ ᱠᱟᱱᱟ ᱟᱫᱚ ᱚᱱᱟ ᱫᱟᱜ ᱜᱮ ᱟᱫᱚ ᱚᱱᱛᱮ ᱵᱟᱹᱫ ᱥᱮᱫ ᱠᱷᱚᱡ ᱯᱟᱥᱱᱟᱣ ᱟᱠᱟᱱᱛᱮ ᱫᱟᱨᱦᱟ ᱠᱷᱚᱱ, ᱟᱫᱚ ᱚᱱᱟ ᱫᱟᱨᱦᱟ ᱨᱮᱱ ᱦᱟᱹᱠᱩ ᱜᱮᱠᱚ ᱩᱰᱩᱝ ᱠᱟᱱᱟ ᱠᱚ ᱟᱫᱚ ᱜᱚᱡ ᱥᱮᱱ ᱦᱩᱭ ᱞᱮᱱᱟ ᱦᱮᱸᱥᱮ᱾ ᱦᱮᱸ ᱟᱹᱰᱤ ᱜᱟᱱ ᱞᱮ ᱜᱚᱡ ᱠᱮᱫ ᱠᱚᱣᱟ᱾ ᱢᱟᱱᱮ ᱥᱤᱸᱜᱤ ᱠᱚ ᱛᱟᱦᱮᱸ ᱠᱟᱱᱟ ᱠᱚ᱾ ᱥᱳᱞ ᱠᱚ ᱢᱟᱱᱮ ᱠᱮ ᱠᱮᱴᱷᱤᱨᱤ ᱠᱚ ᱤᱫᱤᱭ ᱠᱟᱱᱟ‌ ᱠᱚᱭ ᱫᱚ ᱴᱟᱸᱜᱟ ᱤᱫᱤ‌ ᱠᱟᱫᱟᱭ᱾ ᱮ ᱦᱮᱸ ᱥᱮ ᱟᱨ ᱫᱟᱛᱨᱚᱢ ᱠᱚ᱾
ᱚ ᱢᱟᱱᱮ ᱚᱱᱟ ᱠᱚ ᱚᱱᱟ ᱠᱚᱛᱮ ᱦᱚᱸᱯᱮ ᱜᱚᱡ ᱠᱚᱜᱮᱭᱟ ᱟᱯᱮ ᱫᱚ?
ᱦᱳᱭ ᱟᱫᱚ ᱞᱟᱭᱤᱴ ᱟᱛᱮᱜ ᱥᱮᱱ ᱦᱩᱭ ᱠᱟᱱᱟ ᱟᱹᱭᱩᱵ ᱵᱮᱲᱟ ᱫᱚ ᱫᱟᱜ ᱛᱚ ᱩᱱᱟᱹᱜ ᱵᱟᱝ ᱯᱮᱨᱮᱡ ᱟᱠᱟᱱᱟ ᱵᱟᱹᱛᱷ ᱠᱚᱨᱮ ᱫᱚ᱾ ᱟᱫᱚ ᱚᱰᱚᱝ ᱦᱮᱡ ᱠᱟᱱᱟ ᱠᱚ᱾
ᱫᱟᱨᱦᱟ ᱠᱟᱱᱟ ᱥᱮ ᱩᱱ ᱢᱟᱨᱟᱝ ᱟᱫᱚ ᱚᱸᱰᱮ ᱠᱷᱚᱱ ᱜᱮ ᱦᱮᱡ ᱟᱠᱟᱱᱟ ᱢᱟᱱᱮ ᱵᱟᱹᱛᱷ ᱨᱮᱜᱮ ᱫᱟᱨᱦᱟ ᱢᱮᱱᱟᱜ-ᱟ᱾
ᱚ ᱟᱪᱪᱷᱟ᱾
ᱟᱫᱚ ᱮ ᱦᱤᱸᱛᱩᱜ ᱦᱟᱠᱩ ᱩᱰᱩᱝ ᱠᱟᱱᱟ ᱠᱚ ᱱᱟ ᱵᱷᱟᱜᱮ ᱜᱮ ᱵᱟ ᱵᱷᱟᱜᱮ ᱜᱮ ᱦᱟᱹᱠᱩ ᱞᱮ ᱥᱟᱵᱮᱫ ᱠᱚᱣᱟ ᱥᱮ ᱟᱥᱬᱟ ᱠᱚ ᱛᱟᱯᱚᱨᱮ ᱠᱩᱪᱞᱟᱹ ᱠᱚ ᱦᱮᱸᱥᱮ᱾
ᱩᱸ᱾
ᱮᱸ ᱩᱱᱠᱩᱩ ᱜᱮ ᱟᱫᱚ ᱟᱫᱽ ᱵᱮᱱᱟᱣ ᱫᱚᱠᱚ ᱵᱮᱱᱟᱣ ᱠᱟᱫᱟ ᱠᱚ ᱟᱯᱮ ᱚᱰᱟᱣ ᱠᱚ ᱦᱟᱸᱜ᱾ ᱵᱷᱟᱜᱤ ᱜᱮ ᱱᱤᱛᱩᱜ ᱫᱟᱜ ᱜᱮ ᱟᱣᱨᱤ ᱫᱟᱜᱟᱭ ᱛᱟᱦᱚᱞᱮ ᱟᱯᱮ ᱟᱯᱮ ᱫᱚ ᱟᱯᱮ ᱥᱮᱱ ᱫᱚ?
ᱟᱞᱮ ᱥᱮᱜ ᱫᱚ ᱦᱟᱠᱩ ᱵᱩᱞᱛᱮ ᱫᱚ ᱢᱚ ᱱᱚᱛᱮ ᱚ ᱜᱩᱜᱤ ᱠᱚ ᱱᱤᱛᱚᱜ ᱫᱚ ᱫᱟᱜ ᱟᱠᱟᱞ ᱡᱟᱲᱤ ᱠᱷᱟ ᱛᱤᱨ ᱱᱤᱛᱚᱜ ᱫᱚ ᱵᱟᱝ ᱤᱭᱟᱹ ᱦᱩᱭ ᱟᱠᱟᱱᱟ ᱞᱟᱦᱟ ᱥᱮᱨᱢᱟ ᱪᱟᱞᱟᱣ ᱥᱮ ᱥᱮᱨᱢᱟ ᱫᱚ ᱢᱟᱱᱮ ᱦᱟᱠᱩ ᱫᱚ ᱡᱟᱹᱥᱛᱤ ᱜᱮᱞᱮ ᱥᱟᱵ ᱞᱮᱜ ᱠᱚᱣᱟ ᱢᱟᱱᱮ ᱜᱷᱩᱜᱤ ᱠᱚᱛᱮ ᱜᱮᱞᱮ ᱥᱟᱵ ᱟᱞᱮ ᱫᱚ ᱜᱩᱜᱤ ᱢᱟᱱᱮ ᱴᱚᱨᱚ ᱰᱟᱝ ᱚᱱᱟ ᱠᱚᱛᱮ ᱜᱮ᱾ ᱟᱨ ᱡᱟᱦᱟᱸ ᱤᱭᱟᱹ ᱢᱟᱱᱮ ᱦᱟᱠᱩ ᱡᱟᱦᱟᱸ ᱥᱟᱵ ᱠᱟᱛᱮᱜ ᱟᱞᱮ ᱫᱚ ᱟᱠᱨᱤᱧ ᱦᱚᱸᱞᱮ ᱟᱠᱷᱨᱤᱧ ᱜᱮᱭᱟ ᱡᱩᱫᱤ ᱡᱟᱥ ᱛᱤ ᱠᱚ ᱦᱩᱭᱩᱜ ᱠᱷᱟᱱ ᱫᱚᱞᱮ ᱟᱠᱷᱨᱤᱧ ᱠᱚᱜᱮᱭᱟ ᱟᱨ ᱡᱩᱫᱤ ᱢᱟᱱᱮ ᱠᱚ ᱧᱚᱜ ᱠᱚ ᱦᱩᱭᱩᱜ-ᱟ ᱢᱟᱱᱮ ᱚᱲᱟᱜ ᱨᱮ ᱡᱚᱢ ᱵᱟᱠᱷᱨᱟ ᱟᱨᱥ ᱱᱚᱝᱠᱟ ᱛᱟᱥᱮ ᱨᱚᱦᱚᱲ ᱠᱚᱣᱟᱞᱮ᱾ ᱩᱱᱠᱩ ᱯᱚᱨᱮ ᱡᱚᱢ ᱵᱟᱠᱷᱨᱟ ᱟᱠᱟᱨ ᱠᱤ᱾
ᱟᱪᱪᱷᱟ᱾
ᱟᱯᱮ ᱠᱚ ᱟᱯᱮ ᱫᱚ ᱯᱮ ᱨᱚᱦᱚᱲ ᱠᱚ ᱜᱮᱭᱟ ᱥᱮ ᱵᱟᱝ ᱦᱟᱠᱩ ᱠᱩ ᱫᱚ?
ᱦᱮᱸ ᱨᱚᱲ ᱠᱚ ᱜᱮᱭᱟ ᱞᱮ ᱡᱩᱫᱤ ᱡᱟᱹᱥᱛᱤ ᱜᱟᱱ ᱞᱮ ᱦᱟᱠᱩ ᱞᱮ ᱥᱟᱵ ᱠᱚᱣᱟ ᱠᱷᱩᱪᱨᱟᱹ ᱦᱟᱸᱠᱩ ᱜᱮ᱾ ᱟᱨ ᱩᱱᱠᱩ ᱞᱮ ᱤᱭᱟᱹ ᱨᱚᱦᱚᱲ ᱠᱚᱣᱟᱞᱮ᱾
ᱚ ᱟᱪᱪᱷᱟ᱾
ᱟᱨ ᱡᱟᱦᱟᱸ ᱱᱟᱹᱫᱤᱜᱷᱟ ᱠᱚᱨᱮᱱ ᱨᱚᱦᱚᱲ ᱦᱟᱹᱠᱚ ᱩᱝᱠᱩ ᱫᱚ ᱢᱟ ᱪᱮᱜ ᱤᱧ ᱞᱟᱹᱭᱟ ᱜᱚᱝᱠᱮ ᱢᱟᱱᱮ ᱡᱚᱢ ᱫᱚ ᱵᱟᱝ ᱵᱷᱟᱜᱮᱭᱟ ᱠᱤᱱᱛᱩ ᱥᱤᱵᱤᱞ ᱫᱚ ᱵᱩᱡᱷᱟᱹᱜ-ᱟ ᱦᱮᱸ ᱥᱮ᱾ ᱟᱫᱚ ᱢᱟᱱᱮ ᱵᱟᱵᱟᱤᱱ ᱧᱮᱞ ᱠᱟᱜ ᱠᱚᱣᱟ ᱡᱮ ᱪᱤᱠᱟ ᱛᱮᱠᱚ ᱨᱚᱦᱚᱲᱮᱜ ᱠᱚᱣᱟ ᱠᱚ ᱞᱟᱹᱭᱟ ᱠᱚ᱾ ᱚᱱᱠᱟ ᱞᱮᱵᱮᱡ ᱤᱭᱟᱹ ᱠᱟᱛᱮᱜ ᱦᱟᱱᱰᱮ ᱱᱟᱱᱰᱮ ᱠᱚ ᱛᱟᱥᱮ ᱠᱟᱠᱚᱣᱟ᱾
ᱦᱩᱸ ᱦᱩᱸ᱾
ᱟᱫᱚ ᱤᱱᱟᱹ ᱠᱷᱟᱹᱛᱤᱨ ᱩᱱᱠᱩ ᱵᱟᱭᱨᱮ ᱨᱮᱱ ᱫᱚ ᱦᱟᱛᱟᱣ ᱵᱟᱝ ᱦᱩᱭᱩᱜ ᱜᱮᱭᱟ ᱟᱞᱮ ᱫᱚ ᱵᱟᱞᱮ ᱡᱚᱢ ᱵᱟᱲᱟ ᱠᱚ ᱜᱮᱭᱟ᱾
ᱟᱪᱪᱷᱟ᱾
ᱟᱫᱚ ᱚᱲᱟᱜ ᱨᱮᱱ ᱜᱮ ᱡᱟᱦᱟᱸ ᱠᱚ ᱨᱚᱦᱚᱲ ᱦᱚ ᱠᱚᱭᱟ ᱩᱱᱠᱩ ᱜᱮ ᱡᱚᱢ ᱠᱚ ᱦᱩᱭᱩᱜ-ᱟ᱾
ᱩᱸ
ᱛᱚ ᱜᱚᱝᱠᱮ ᱮᱸᱜ ᱟᱯᱮ ᱥᱮᱱ ᱫᱚ ᱪᱮᱜ ᱪᱮᱜ ᱦᱩᱲᱩ ᱯᱮ ᱪᱟᱥ ᱜᱮᱭᱟ ᱧᱩᱛᱩᱢ ᱵᱤᱱ ᱵᱟᱲᱟᱭᱟ ᱠᱟᱹᱴᱤᱡ?
ᱦᱮᱸ ᱟᱞᱮ ᱥᱮᱜ ᱫᱚ ᱱᱚᱛᱮ ᱫᱚ ᱵᱮᱥᱤᱨ ᱵᱷᱟᱜᱽ ᱵᱷᱤᱵᱤ ᱞᱤᱭᱟᱱ ᱜᱮᱠᱚ ᱪᱟᱥ ᱜᱮ ᱛᱟᱞᱮᱭᱟ ᱟᱞᱮ ᱫᱚ᱾ ᱵᱤᱵᱤ ᱤᱞᱮᱵᱷᱮᱱ ᱛᱟᱯᱚᱨᱮ ᱚᱱᱟ ᱯᱟᱭᱮᱥ ᱦᱩᱲᱩ ᱪᱮᱜ ᱧᱩᱛᱩᱢ ᱡᱮ ᱠᱟᱱᱟ ᱚᱱᱟ ᱫᱚ ᱵᱟᱞᱤᱧ ᱞᱟᱹᱭ ᱫᱟᱲᱮᱜ ᱠᱟᱱᱟ᱾
ᱵᱟᱠᱥᱟᱣ᱾
ᱦᱮᱸ ᱢᱟᱱᱮ ᱟᱞᱤᱧ ᱫᱚ ᱵᱟᱞᱤᱧ ᱵᱟᱲᱟᱭᱟ ᱩᱱᱟᱹᱜ ᱫᱚ ᱢᱟᱱᱮ ᱚᱱᱟ ᱫᱩᱧ ᱩᱸ ᱵᱟᱲᱟᱭᱟ ᱡᱮ ᱵᱟᱞᱤᱧ ᱚᱱᱟ ᱫᱚᱞᱤᱧ ᱵᱟᱲᱟᱭᱟ ᱡᱮ ᱯᱟᱭᱮᱥ ᱦᱩᱲᱩ ᱠᱟᱱᱟ ᱟᱨᱠᱤ ᱦᱮᱸ ᱟᱫᱚ ᱧᱩᱛᱩᱢ ᱫᱚ ᱵᱟᱞᱤᱧ ᱵᱟᱲᱟᱭᱟ᱾
ᱡᱟᱦᱟᱸ ᱫᱷᱟᱱᱮ ᱡᱮᱞᱮᱧ ᱡᱮᱞᱮᱧ ᱫᱟᱲᱮᱜ-ᱟ ᱦᱩᱰᱤᱧ ᱦᱩᱰᱤᱧ ᱦᱳᱲᱩ ᱛᱚ᱾
ᱦᱮᱸ ᱦᱮᱸ ᱦᱮᱸ ᱦᱮᱸ ᱮᱠᱫᱚᱢ ᱦᱩᱰᱤᱧ ᱦᱩᱰᱤᱧ ᱚᱱᱟ ᱠᱚ ᱡᱟᱦᱟᱸ ᱟᱨᱠᱤ ᱯᱟᱭᱮᱥ ᱠᱚᱠᱚ ᱡᱩᱛᱟ ᱟᱨᱠᱤ᱾
ᱛᱮ ᱚᱱᱟ ᱠᱚ ᱪᱟᱥ ᱜᱮᱭᱟ ᱠᱚ᱾ ᱟᱨ ᱚᱱᱟ ᱚᱱᱟ ᱨᱮᱱᱟᱜ ᱠᱟᱦᱱᱤ ᱵᱤᱱ ᱧᱚᱢ ᱠᱟᱜ ᱛᱚ ᱢᱟᱱᱮ ᱚᱱᱟ ᱚᱱᱟ ᱦᱩᱲᱩ ᱡᱩᱫᱤ ᱵᱤᱱ ᱪᱟᱥᱟ ᱡᱟᱹᱥᱛᱤ ᱵᱷᱟᱜ ᱵᱟᱵᱮᱨ ᱠᱚ ᱦᱤᱡᱩᱜ ᱜᱮᱭᱟ ᱠᱚ᱾
ᱪᱤᱜ ᱠᱟ?
ᱢᱟᱱᱮ ᱚᱱᱟ ᱦᱩᱲᱩ ᱡᱩᱫᱤ ᱵᱤᱱ ᱪᱟᱥᱟ ᱟᱫᱚ ᱮᱸᱰᱮᱠᱷᱟᱱ ᱵᱟᱵᱮᱨ ᱠᱚ ᱫᱚᱢᱮ ᱡᱟᱹᱥᱛᱤ ᱠᱚ ᱦᱤᱡᱩᱜ ᱜᱮᱭᱟ ᱠᱚ ᱚᱱᱟ ᱫᱷᱟᱨᱮ ᱯᱟᱥᱮ᱾
ᱦᱮᱸ ᱚᱸ ᱚᱱᱟ ᱫᱚ ᱵᱟᱹᱞᱤᱧ ᱵᱟᱲᱟᱭᱟ᱾
ᱞᱟᱹᱭ ᱵᱟᱲᱟᱭᱟᱠᱚ ᱛᱚ ᱟᱨ ᱚᱱᱟ ᱦᱩᱲᱩ ᱨᱮᱱᱟᱜ ᱫᱟᱢ ᱦᱚᱸ ᱫᱚᱢᱮ ᱡᱟᱹᱥ
ᱦᱮᱸ ᱦᱮᱸ ᱦᱩᱲᱩ ᱨᱮᱱᱟᱜ ᱫᱟᱢ ᱫᱚ ᱵᱟᱲᱟᱭᱟᱞᱤᱧ᱾ ᱚᱱᱟ ᱫᱚ ᱮᱢᱱᱤ ᱡᱟᱦᱟᱸ ᱱᱚᱣᱟ ᱱᱚᱨᱢᱟᱞ ᱦᱩᱲᱩ ᱠᱷᱚᱱ ᱫᱚ ᱠᱤᱪᱷᱩ ᱡᱟᱹᱥᱛᱤ ᱜᱮᱭᱟ, ᱚᱱᱟ ᱦᱩᱲᱩ ᱫᱚ᱾
ᱦᱮᱸᱻ ᱮᱛᱚ ᱥᱮᱻ ᱥᱮᱬᱟ ᱫᱟᱨᱮᱜ-ᱟ ᱵᱟᱝ ᱠᱚᱸᱰᱮᱞᱚᱜ-ᱟ ᱡᱩᱫᱤ ᱫᱟᱜ ᱮ ᱧᱟᱢᱟ ᱮᱠᱫᱚᱢ
ᱦᱩᱸ ᱦᱩᱸ
ᱟᱞᱮ ᱥᱮᱫ ᱫᱚ ᱚᱱᱮ ᱚᱱᱟ ᱱᱟᱠᱳ ᱦᱩᱲᱩ ᱠᱚ ᱪᱟᱥᱟ ᱛᱟᱨᱯᱚᱨᱮ ᱛᱟᱯᱚᱨᱮ ᱦᱩᱭᱩᱜ ᱠᱟᱱ ᱛᱟᱵᱮᱱᱟ ᱥᱚᱱᱱᱚ ᱛᱟᱯᱚᱨᱮ ᱦᱟᱡᱟᱨ ᱫᱚᱥ
ᱛᱟᱯᱚᱨᱮ ᱟᱨᱚ ᱟᱹᱰᱤ ᱜᱟᱱ ᱟᱭᱢᱟ ᱟᱭᱢᱟ ᱧᱩᱛᱩᱢ ᱢᱮᱱᱟᱜ-ᱟ᱾